ᱦᱮᱸ ᱡᱚᱢᱚᱜ ᱠᱟᱱ ᱜᱮᱭᱟ ᱛᱟᱨᱯᱚᱨᱮ ᱠᱷᱚᱵᱚᱨ ᱠᱚ ᱞᱟᱹᱭ ᱛᱟᱞᱟᱝ ᱢᱮ ᱪᱮᱫ ᱞᱮᱠᱟ ᱦᱮᱱᱟᱜ ᱟᱠᱟᱫ ᱢᱮᱭᱟ?
ᱡᱚᱢ
ᱦᱮᱸ
ᱦᱳᱭ
ᱟᱡᱚᱢ ᱟᱡᱚᱢ ᱦᱮᱸ ᱱᱟᱯᱟᱭ ᱟᱢ ᱜᱮ ᱚᱠᱟ ᱞᱮᱠᱟ
ᱤᱧ ᱦᱚᱸ ᱪᱮᱫᱮ ᱞᱮᱠᱟ ᱚᱲᱟᱜ ᱠᱚᱨᱮ ᱪᱮᱫ ᱞᱮᱠᱟ
ᱪᱤᱠᱟᱹ ᱦᱩᱭᱩᱜ ᱠᱟᱱᱟ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱠᱷᱟᱱ ᱦᱮᱸ ᱦᱮᱸ ᱚᱲᱟᱜ ᱠᱚᱨᱮ ᱡᱚᱛᱚ ᱦᱚᱲᱜ ᱱᱟᱯᱟᱭ ᱜᱮ ᱠᱷᱟᱱ ᱚᱛ ᱜᱮ ᱨᱵᱤᱱ ᱯᱟᱦᱴᱟᱜ ᱜᱮ
ᱟᱫᱚ ᱚᱲᱟᱜ ᱞᱟᱹᱭ ᱫᱚ ᱚᱲᱟᱜ ᱠᱚᱨᱮᱜ ᱜᱮ ᱦᱮᱱᱟᱜ ᱟᱠᱟᱫ ᱢᱮᱭᱟ ᱥᱮ ᱚᱱᱠᱟ ᱥᱚᱦᱚᱨ ᱵᱟᱡᱟᱨ ᱥᱮᱫ ᱨᱮ ᱦᱮᱱᱟᱜ ᱟᱠᱟᱫ ᱢᱮᱭᱟ
ᱵᱟᱝ ᱟᱹᱞᱤᱧ ᱫᱚ ᱮᱠᱷᱟᱱ ᱟᱛᱳ ᱫᱤᱥᱚᱢ ᱨᱮᱜᱮ ᱦᱟᱸᱜ ᱟᱹᱛᱩᱳ ᱫᱤᱥᱚᱢ ᱠᱚᱨᱮᱜᱮ ᱚᱲᱟᱜ ᱥᱩᱨ ᱨᱮ
ᱟᱫᱚ ᱫᱤᱥᱚᱢ ᱨᱮᱫᱚ ᱵᱟᱝ ᱡᱟᱭᱦᱳᱠ ᱛᱟᱦᱚᱞᱮ ᱠᱟᱹᱢᱤ ᱠᱟᱹᱥᱱᱤ ᱚᱱᱛᱮ ᱪᱮᱫᱮᱠᱟ
ᱟᱫᱚ ᱱᱚᱛᱮ ᱫᱚ ᱦᱟᱸᱜ ᱠᱤᱥᱤ ᱫᱚᱮ ᱱᱤᱛᱚᱜ ᱫᱚ ᱦᱜ ᱠᱟᱡᱟᱠ ᱛᱮᱜᱮ ᱮᱦᱚᱵ ᱜᱚᱫ ᱟᱠᱟᱱᱟ ᱠᱟᱹᱢᱤ ᱠᱚ ᱛᱟᱦᱮᱱ ᱞᱮᱠᱟᱛᱮ ᱟᱞᱮ ᱥᱮᱫ ᱦᱩᱲᱩ ᱪᱟᱥ ᱱᱤᱛᱚᱜ ᱫᱚᱦ ᱦᱩᱭᱩᱜᱚᱭ ᱠᱟᱱᱟ ᱮᱦᱚᱵ ᱠᱟᱱᱟ ᱠᱷᱟᱱ ᱚᱱᱟ ᱥᱟᱨᱱᱟ ᱦᱚᱲ ᱡᱟᱦᱟᱸ ᱠᱚ ᱞᱟᱹᱭᱟᱜ ᱠᱟᱱᱟ ᱠᱚ ᱵᱚᱨᱥᱟ ᱨᱮᱱᱟᱜ ᱦᱚᱲ ᱠᱟᱱᱟ ᱛᱚ ᱚᱱᱟ ᱠᱚᱜᱮ ᱱᱟᱦᱟᱸᱜ ᱮᱦᱚᱵᱚᱜ ᱠᱟᱱᱟ ᱥᱮ ᱮᱦᱚᱵ ᱟᱠᱟᱱᱟ ᱠᱤᱪᱷᱩ ᱠᱤᱪᱷᱩ ᱡᱟᱭᱜᱟ ᱠᱚᱨᱮ ᱫᱚ᱾ ᱟᱫᱚ ᱵᱚᱫ ᱠᱚᱥᱤ ᱪᱟᱞᱟᱜ ᱾ ᱠᱟᱱ ᱜᱮᱭᱟ ᱚᱱᱠᱟᱜᱮ ᱠᱟᱹᱢᱤ ᱠᱚ ᱟᱛᱮᱫ ᱚᱱᱟ ᱨᱚᱦᱚᱭ ᱪᱟᱞᱟᱜ ᱠᱟᱱ ᱜᱮᱭᱟ ᱚᱱᱠᱟ ᱟᱨ ᱟᱯᱮ ᱥᱮᱫ ᱠᱚ ᱩᱱ ᱠᱚ ᱚᱠᱟᱞ ᱠᱚ ᱚᱱᱟ ᱠᱚᱫᱚ
ᱦᱮᱸ ᱟᱞᱮᱥᱮᱫ ᱦᱚᱸ ᱨᱚᱦᱚᱭ ᱫᱚ ᱪᱟᱞᱟᱣ ᱤᱫᱤᱜ ᱠᱟᱱ ᱜᱮᱭᱟ ᱵᱟᱹᱭ ᱵᱟᱹᱭᱛᱮ ᱵᱟᱠᱚ ᱞᱟᱹᱭᱟ ᱟᱫᱚ ᱢᱟᱱᱮ ᱞᱮᱜᱮᱢ ᱞᱮᱜᱮᱢ ᱠᱟᱛᱷᱟ ᱨᱮᱹᱞ ᱜᱟᱹᱰᱤᱭᱟᱜ ᱠᱟᱛᱷᱟ ᱞᱮᱠᱟᱜᱮ ᱠᱟᱛᱷᱟ ᱫᱚ ᱞᱮᱜᱮᱢ ᱞᱮᱜᱮᱢ ᱫᱚ ᱪᱟᱞᱟᱜ ᱠᱟᱱᱟ ᱫᱚᱢᱮ ᱦᱟᱹᱭ ᱯᱷᱟᱹᱭ ᱫᱚ ᱵᱟᱝ ᱪᱮᱫᱟᱜ ᱵᱟᱝᱢᱟ ᱦᱟᱹᱭᱯᱷᱟᱹᱭ ᱦᱩᱭᱩᱜ ᱠᱟᱱᱟ ᱱᱚᱜᱼᱚᱭ ᱱᱚᱝᱠᱟ ᱫᱟᱜ ᱡᱟᱹᱯᱩᱫ ᱠᱚᱦᱚᱸ ᱚᱱᱠᱟ ᱵᱟᱹᱱᱩᱜ ᱟᱠᱟᱫᱟ ᱥᱮᱨᱢᱟ ᱡᱟᱹᱲᱤ ᱠᱚᱦᱚᱸ ᱠᱚᱢ ᱠᱷᱟᱹᱛᱤᱨ ᱛᱮ ᱟᱫᱚ ᱠᱷᱮᱛ ᱵᱟᱹᱫᱽ ᱠᱚᱦᱚᱸ ᱚᱱᱠᱟ ᱵᱟᱝ ᱰᱩᱵᱩᱡ ᱟᱠᱟᱱᱟ ᱟᱫᱚ ᱠᱷᱮᱛ ᱵᱟᱹᱫᱽ ᱜᱮ ᱡᱩᱫᱤ ᱵᱟᱝ ᱰᱩᱵᱩᱡᱚᱜᱼᱟᱫᱚ ᱛᱟᱦᱚᱞᱮ ᱪᱤᱠᱟᱹ ᱞᱮᱠᱟᱨᱮ ᱟᱢ ᱪᱟᱥ ᱠᱟᱹᱢᱤ ᱨᱮᱢ ᱟᱬᱜᱚᱱᱟ ᱦᱮᱸ ᱥᱮ
ᱦᱳᱭ
ᱟᱪᱷᱟ ᱛᱟᱨᱯᱚᱨᱮ ᱟᱨ ᱜᱚᱢᱠᱮ ᱛᱟᱦᱚᱞᱮ ᱚᱱᱠᱟ ᱤᱭᱟᱹ ᱱᱟᱥᱮᱱᱟᱜ ᱵᱤᱪᱟᱹᱨ ᱟᱪᱟᱨ ᱱᱤᱭᱟᱹ ᱱᱟᱥᱮᱞᱟᱝ ᱜᱟᱞ ᱢᱟᱨᱟᱣ ᱣᱟᱜ ᱜᱤᱭᱟ ᱦᱮ ᱡᱮᱢᱚᱱ ᱪᱮᱫ ᱞᱮᱠᱟ ᱵᱤᱪᱟᱹᱨ ᱟᱪᱟᱨ ᱚᱠᱟᱴᱟᱜ ᱡᱚᱛᱷᱟᱛᱟ, ᱚᱠᱟᱴᱟᱜ ᱟᱫᱚ ᱵᱤᱪᱟᱹᱨ ᱢᱟ ᱵᱤᱪᱟᱹᱨ ᱟᱵᱚᱣᱟᱜ ᱵᱤᱪᱟᱹᱨ ᱫᱚ ᱟᱨ ᱛᱤᱱᱟᱹᱜ ᱦᱟᱹᱴᱤᱧ ᱨᱮ ᱦᱟᱹᱴᱤᱧ ᱠᱟᱱ ᱛᱟᱵᱚᱱᱟ ᱜᱚᱢᱠᱮ ᱢᱟᱥᱮ ᱞᱟᱹᱭ ᱛᱟᱞᱟᱝ ᱢᱮ᱾
ᱟᱫᱚ ᱦᱟᱸᱜ ᱵᱤᱪᱟᱹᱨ ᱫᱚ ᱟᱨᱦᱚᱸ ᱟᱛᱳ ᱨᱮᱱᱟᱜ ᱵᱤᱪᱟᱹᱨ ᱜᱮ ᱱᱤᱡᱮ ᱠᱚᱫᱚ ᱥᱩᱨ ᱵᱟᱲᱟ ᱦᱩᱭᱠᱟᱱᱟ᱾ ᱧᱮᱞ ᱵᱟᱲᱟ ᱦᱩᱭ ᱠᱟᱱᱟ ᱟᱫᱚ ᱱᱤᱡᱮᱨᱟᱜ ᱢᱚᱱᱮᱛᱮᱨᱮᱦᱚ ᱯᱚᱨᱮ ᱢᱤᱫᱴᱮᱱ ᱵᱤᱪᱟᱹᱨ ᱢᱮᱱᱟᱜ ᱟᱠᱟᱫᱟ, ᱟᱨ ᱱᱚᱶᱟ ᱛᱟᱭᱚᱢ ᱠᱷᱟᱱ ᱟᱨᱚ ᱯᱩᱲᱥᱤ ᱠᱚᱨᱮ ᱡᱟᱦᱟᱱᱟᱜ ᱵᱤᱪᱟᱹᱨ ᱦᱩᱭ ᱞᱮᱱᱠᱷᱟᱱ, ᱩᱱ ᱨᱮ ᱚᱱᱟ ᱠᱚᱨᱟᱣ ᱵᱤᱪᱚᱹᱨ ᱦᱩᱭᱩᱜ ᱜᱮᱭᱟ ᱱᱟᱝ ᱟᱨᱚ ᱯᱤᱲ ᱠᱚᱨᱮ ᱦᱚᱸ ᱦᱳᱭᱳᱜ ᱜᱮᱭᱟ ᱱᱟᱝ ᱢᱩᱞᱩᱠ ᱠᱚᱨᱮ ᱚᱱᱟ ᱠᱚᱨᱮ ᱦᱚᱸ ᱫᱩᱲᱩᱵ ᱜᱮᱭᱟ ᱱᱟᱝ
ᱦᱳᱭ
ᱚᱱᱠᱟ ᱠᱟᱛᱮᱫ ᱟᱵᱚᱣᱟᱜ ᱪᱮᱛᱟᱱ ᱫᱚ ᱡᱟᱦᱟᱸ ᱫᱤᱥᱚᱢ ᱫᱷᱟᱹᱨᱤᱡ ᱢᱮᱱᱟᱜ ᱠᱟᱫᱟ᱾ ᱚᱱᱠᱟ ᱢᱮᱱᱟᱜ ᱤᱫᱤᱠᱟᱫ ᱛᱟᱵᱚᱱᱟ ᱠᱷᱟᱱ, ᱦᱮᱥᱮ
ᱦᱮᱸ
ᱟᱫᱚ ᱚᱱᱟ ᱫᱚ ᱦᱟᱸᱜ ᱡᱮ ᱡᱮᱢᱚᱱ ᱚᱠᱟ ᱠᱚᱨᱮ ᱪᱮᱫᱮᱠᱟ ᱤᱥᱩᱥ ᱠᱟᱨᱚᱱ ᱦᱩᱭᱩᱜ ᱠᱟᱱᱟ, ᱚᱱᱟ ᱪᱮᱛᱟᱱ ᱨᱮ ᱰᱤᱯᱮᱱᱰ ᱠᱟᱛᱮᱫ ᱜᱮ ᱦᱟᱸᱜ ᱵᱤᱪᱟᱹᱨ ᱠᱚᱫᱚ ᱦᱩᱭᱩᱜ ᱠᱟᱱᱟ ᱦᱟᱸᱜ᱾ ᱟᱞᱮ ᱥᱮᱫ ᱫᱚ ᱦᱟᱸᱜ ᱚᱱᱠᱟᱱᱟᱜ ᱠᱚ ᱨᱮᱫᱚᱚ ᱧᱮᱞᱚᱜᱼᱟ ᱚᱠᱟᱞᱮᱠᱟ ᱠᱟᱨᱚᱱ ᱠᱟᱱᱟ ᱚᱱᱠᱟ ᱢᱚᱛᱚ ᱚᱱᱠᱟᱱᱟᱜ ᱵᱤᱪᱟᱹᱨ ᱠᱚ ᱦᱩᱭᱩᱜᱼᱟ ᱱᱟᱜᱠᱷᱟᱱ᱾ ᱜᱚᱢᱠᱮ ᱟᱯᱮ ᱥᱮᱫ ᱠᱚ ᱚᱠᱟ ᱞᱮᱠᱟ ᱱᱚᱣᱟ ᱠᱚᱫᱚ?.
ᱦᱳᱭ, ᱟᱫᱚ ᱤᱧᱦᱚᱸ ᱟᱞᱮ ᱥᱮᱱᱟᱜ ᱥᱮ ᱟᱞᱮ ᱟᱹᱛᱩ ᱨᱮᱱᱟᱜ ᱡᱟᱦᱟᱱᱟᱜ ᱵᱤᱪᱟᱹᱨ ᱟᱪᱟᱨ ᱜᱮ ᱧᱮᱞ ᱦᱩᱭ ᱠᱟᱱᱟ᱾ ᱦᱮᱸᱜ ᱢᱟᱱᱮ ᱢᱟᱹᱡᱷᱤ ᱜᱚᱢᱠᱮ ᱜᱮ ᱟᱫᱚ ᱱᱚᱣᱟ ᱵᱤᱪᱟᱹᱨ ᱠᱚᱫᱚᱭ ᱯᱷᱟᱭᱥᱟ ᱞᱟᱜᱟᱹᱜ ᱠᱟᱱᱟᱭ ᱟᱨᱠᱤ ᱦᱮᱸᱥᱮ, ᱩᱱᱟᱹᱜ ᱥᱟᱺᱜᱤᱧ ᱵᱟᱝ ᱮ ᱤᱫᱤ ᱦᱚᱪᱚᱣᱟᱜ ᱠᱟᱱᱟ ᱯᱩᱲᱥᱤ ᱵᱤᱪᱟᱹᱨ ᱞᱮᱠᱟᱱ, ᱵᱤᱪᱟᱹᱨ ᱦᱚᱸ ᱵᱟᱝ ᱦᱩᱭ ᱠᱟᱱᱟ ᱟᱞᱮ ᱫᱷᱟᱨᱮ ᱯᱟᱥᱮ ᱫᱚ᱾ ᱢᱮᱱᱠᱷᱟᱱ ᱠᱷᱟᱱ ᱦᱮᱸ ᱯᱮᱲᱟ ᱪᱮᱛᱟᱱ ᱯᱮᱲᱟ ᱪᱟᱞᱟᱣ ᱦᱩᱭ ᱞᱮᱱᱟ ᱥᱮ ᱯᱮᱲᱟ ᱴᱷᱮᱱ ᱪᱟᱞᱟᱣ ᱦᱩᱭ ᱞᱮᱱᱟ ᱚᱱᱟ ᱫᱷᱟᱨᱮ ᱢᱤᱫᱴᱟᱝ ᱯᱩᱲᱥᱤ ᱵᱤᱪᱟᱹᱨ ᱚᱱᱠᱟ ᱦᱩᱭ ᱞᱮᱱᱟ ᱥᱮ ᱟᱛᱳ ᱵᱤᱪᱟᱹᱨ ᱵᱟᱝ ᱦᱩᱭ ᱯᱩᱨᱟᱹᱣ ᱫᱟᱲᱮ ᱠᱷᱟᱹᱛᱤᱨ ᱛᱮ ᱚᱱᱟ ᱯᱩᱲᱥᱤ ᱵᱤᱪᱟᱹᱨ ᱫᱚᱠᱚ ᱦᱚᱦᱚ ᱞᱮᱫ ᱛᱟᱦᱮᱸᱜ-ᱟ ᱚᱱᱟ ᱫᱚ ᱵᱟᱲᱟᱭ ᱜᱮᱭᱟᱵᱚᱱ ᱡᱮ ᱟᱹᱛᱳ ᱨᱤᱱᱤᱡ ᱢᱟᱺᱡᱷᱤ ᱡᱚᱠᱷᱚᱱ ᱟᱡ ᱵᱟᱭ ᱯᱷᱟᱭᱥᱟᱞᱟ ᱫᱟᱲᱮᱭᱟᱛᱟᱭᱟᱭ ᱦᱮᱸ ᱥᱮ ᱵᱟᱝ ᱟᱡᱨᱮᱱ ᱜᱩᱱᱤ ᱜᱩᱨᱩᱵᱽ ᱡᱚᱠᱷᱚᱱ ᱟᱡ-ᱮ ᱡᱟᱦᱟᱸ ᱞᱮᱠᱟ ᱵᱤᱪᱟᱹᱨ ᱞᱟᱹᱠᱛᱤ ᱚᱝᱠᱟ ᱵᱤᱪᱟᱹᱨᱛᱮ ᱡᱚᱠᱷᱚᱱ ᱟᱡ ᱵᱟᱝᱟ ᱟᱹᱜᱩ ᱫᱟᱲᱮᱜ ᱠᱟᱱᱟ ᱵᱟᱭ ᱩᱭᱦᱤ ᱵᱷᱟᱵᱤ ᱧᱟᱢ ᱫᱟᱲᱮᱜ ᱠᱟᱱᱟ ᱡᱮ ᱚᱠᱟᱴᱟᱜ ᱴᱷᱤᱠᱟ ᱚᱠᱟᱴᱟᱜ ᱵᱟᱝ ᱴᱷᱤᱠᱟ ᱟᱡᱨᱮ ᱨᱮᱱ ᱦᱚᱯᱚᱱ ᱦᱚᱯᱚᱱ ᱠᱚᱦᱚᱸ ᱡᱩᱫᱤ ᱵᱟᱠᱚ ᱟᱹᱭᱠᱟᱹᱣ ᱫᱟᱲᱮᱭᱟᱜ ᱠᱷᱟᱱ ᱤᱱᱟᱹ ᱛᱟᱭᱚᱢ ᱛᱮ ᱛᱚ ᱚᱱᱟ ᱵᱤᱪᱟᱹᱨ ᱫᱚ ᱯᱩᱲᱥᱤ ᱨᱮ ᱪᱟᱞᱟᱜᱼᱟ ᱴᱷᱤᱠᱽ ᱥᱮ
ᱦᱳᱭ ᱦᱳᱭ
ᱟᱫᱚ ᱟᱞᱮ ᱫᱚ ᱟᱹᱛᱩ ᱨᱮᱱᱟᱝ ᱤᱧ ᱫᱚ ᱡᱩᱫᱤ ᱱᱤᱛᱚᱜ ᱠᱟᱛᱷᱟᱧ ᱮᱛᱚᱦᱚᱵ ᱛᱟᱞᱟᱝ-ᱟ ᱡᱮ ᱟᱹᱛᱳ ᱨᱮᱱᱟᱝ ᱵᱤᱪᱟᱹᱨ ᱫᱚ ᱧᱮᱞ ᱦᱩᱭ ᱟᱠᱟᱱ ᱜᱮᱭᱟ, ᱟᱨ ᱠᱚᱨᱟᱣ ᱦᱩᱭᱟᱠᱟᱱ ᱜᱮᱭᱟ᱾ ᱟᱸᱡᱚᱢ ᱥᱚᱸᱜᱮ ᱛᱮ ᱟᱫᱚ ᱥᱚᱢᱚᱥᱟ ᱨᱮᱱᱟᱜ ᱨᱮ ᱵᱤᱪᱟᱹᱨ ᱠᱟᱜ ᱜᱮᱭᱟ ᱠᱚ ᱥᱚᱢᱟᱫᱷᱟᱱ ᱦᱩᱭ ᱠᱟᱱ ᱜᱮᱭᱟ, ᱛᱚ ᱱᱟᱯᱟᱭ ᱜᱮ ᱟᱹᱭᱠᱟᱹᱣ ᱠᱟᱱᱟ ᱦᱮᱸ ᱥᱮ ᱚᱱᱠᱟ ᱞᱮᱠᱟᱛᱮ ᱟᱞᱮ ᱫᱚ ᱦᱟᱱᱮ ᱡᱟᱦᱟᱸ ᱢᱤᱫ ᱠᱟᱛᱷᱟ ᱯᱩᱛᱷᱤ ᱯᱚᱛᱷᱚᱵ ᱠᱚᱨᱮ ᱢᱮᱫᱴᱟᱝ ᱟᱵᱚᱣᱟᱜ ᱟᱸᱻ ᱡᱟᱦᱟᱸ ᱫᱚ ᱧᱮᱞᱟᱠᱟᱱᱟ ᱦᱚᱸᱜᱼᱚᱭ ᱟᱵᱚᱣᱟᱜ ᱥᱟᱶᱛᱟ ᱨᱮᱱᱟᱜ ᱡᱟᱦᱟᱸ ᱯᱩᱛᱷᱤ ᱠᱚ ᱥᱟᱶᱦᱮᱫ ᱥᱟᱶᱦᱮᱫ ᱯᱩᱛᱷᱤ ᱠᱚ ᱯᱟᱲᱦᱟᱣ ᱦᱩᱭ ᱠᱟᱱᱟ ᱚᱱᱚᱞᱤᱭᱟᱹ ᱤᱭᱟᱹ ᱱᱚᱝᱠᱟᱱᱟᱜ ᱦᱚᱸ ᱠᱚ ᱠᱟᱛᱷᱟ ᱠᱚ ᱥᱟᱵ ᱨᱟᱠᱟᱵ ᱦᱚᱪᱚ ᱠᱟᱫᱟ ᱡᱮ ᱮᱸᱻ ᱴᱟᱠᱟ ᱯᱚᱭᱥᱟ ᱠᱷᱟᱹᱛᱤᱨ ᱛᱮᱦᱚᱸ ᱱᱚᱝᱠᱟ ᱢᱟᱹᱡᱷᱤ ᱯᱟᱨᱜᱟᱱᱟ ᱠᱚᱦᱚᱸ ᱠᱚ ᱟᱹᱜᱩ ᱠᱚᱣᱟ ᱠᱤᱨᱤᱧ ᱟᱠᱷᱨᱤᱧ ᱟᱠᱟᱱ ᱜᱮᱭᱟ ᱦᱮᱸ ᱥᱮ ᱵᱟᱝ
ᱦᱳᱭ ᱦᱳᱭ ᱟᱹᱰᱤ ᱱᱟᱯᱟᱭ ᱵᱮᱱ ᱞᱮᱹᱭ ᱠᱮᱫᱟ ᱦᱟᱸᱜ ᱜᱚᱢᱠᱮ ᱠᱷᱟᱱ ᱟᱫᱚ ᱱᱚᱜᱼᱚᱭ ᱡᱟᱦᱟᱸ ᱵᱤᱱ ᱞᱟᱹᱭ ᱠᱮᱫᱟ ᱟᱨ ᱠᱟᱹᱣᱰᱤ ᱠᱷᱟᱹᱛᱤᱨ ᱦᱚᱸ ᱟᱹᱰᱤ ᱜᱟᱱ ᱚᱝᱠᱟ ᱦᱩᱭ ᱟᱠᱟᱱ ᱜᱮᱭᱟ ᱥᱟᱶᱛᱮ ᱟᱨᱚ ᱠᱚ ᱞᱟᱹᱭ ᱡᱟᱦᱟᱸ ᱟᱹᱛᱳ ᱨᱮᱭᱟᱜ ᱵᱤᱪᱚᱹᱨ ᱨᱮ ᱟᱛᱳ ᱨᱤᱱᱤᱡ ᱢᱟᱡᱷᱤ ᱜᱮ ᱚᱱᱮ ᱠᱤᱱᱛᱩ ᱢᱮᱱ ᱥᱮ ᱢᱩᱪᱟᱹᱫ ᱫᱷᱟᱹᱨᱤᱡ ᱛᱮ ᱥᱚᱴᱷᱤᱠ ᱵᱚᱪᱚᱨᱮ ᱮᱢ ᱟᱠᱟᱫᱟ ᱚᱱᱟ ᱤᱭᱟᱹᱛᱮ ᱟᱵᱚᱱᱟᱜ ᱡᱟᱦᱟᱸ ᱢᱩᱪᱟᱹᱫ ᱫᱷᱟᱨᱟ ᱫᱚ ᱪᱮᱛᱟᱱ ᱥᱮᱫ ᱫᱚ ᱵᱮᱥᱤᱨ ᱵᱷᱟᱜᱽ ᱜᱮ ᱱᱚᱝᱠᱟ ᱵᱟᱝ ᱟᱸᱡᱚᱢ ᱟᱠᱟᱱᱟ ᱡᱮ ᱪᱟᱞᱟᱣ ᱟᱠᱟᱱᱟ᱾ ᱚᱱᱟ ᱟᱛᱩ ᱨᱮᱜᱮ ᱚᱸᱰᱮᱜᱮ ᱛᱟᱹᱯᱩᱜ ᱛᱟᱦᱮᱸ ᱠᱟᱱᱟ ᱚᱱᱟ ᱦᱚᱸ ᱱᱟᱯᱟᱭ ᱜᱮ ᱱᱚᱝᱠᱟ ᱱᱚᱝᱠᱟ ᱜᱮ ᱵᱤᱪᱟᱹᱨ ᱫᱷᱷᱟᱨᱟ ᱠᱚ ᱟᱵᱚᱨᱮᱱ ᱡᱟᱦᱟᱸ ᱢᱟᱹᱡᱷᱤ ᱠᱷᱟᱢᱠᱷᱩᱱᱴᱤ ᱢᱮᱱᱟᱭ ᱛᱟᱵᱚᱱᱟ ᱠᱮᱴᱮᱡ ᱥᱟᱺᱦᱤᱡ ᱠᱚ ᱛᱟᱦᱮᱱ ᱢᱟᱠᱚ ᱥᱮ ᱩᱱᱠᱩ ᱜᱮ ᱱᱚᱝ ᱩᱱᱠᱩᱣᱟᱜ ᱵᱚᱦᱚᱜ ᱱᱩᱱᱟᱹᱜ ᱜᱮ ᱦᱟᱛᱟᱝ ᱛᱟᱦᱮᱱ ᱢᱟ ᱱᱚᱝᱠᱟ ᱟᱛᱳ ᱨᱮᱜᱮ ᱚᱱᱟᱱ ᱫᱚ ᱠᱟᱛᱷᱟ ᱥᱟᱞ ᱜᱚᱴᱟᱜ ᱢᱟ ᱯᱷᱤᱨ ᱥᱮ ᱟᱞᱪᱚ ᱪᱟᱞᱟᱜ ᱢᱟ ᱥᱮ ᱯᱩᱲᱥᱤ ᱥᱮᱫ ᱟᱞᱚ ᱪᱟᱞᱟᱜ ᱢᱟ ᱟᱨ ᱜᱚᱴᱟᱜ ᱢᱟ ᱜᱚᱢᱠᱮ
ᱥᱮ ᱞᱚᱼ ᱵᱤᱨ ᱞᱚ ᱢᱚᱦᱚᱞ ᱦᱚᱸ ᱟᱞᱚ ᱪᱟᱞᱟᱜ ᱢᱟ ᱴᱷᱤᱠ ᱥᱮ ᱟᱵᱚᱛᱮ ᱟᱵᱚ ᱵᱚᱱ ᱫᱟᱲᱮᱭᱟᱜ ᱠᱟᱱᱟ ᱮᱠᱷᱟᱱ ᱫᱚ ᱟᱵᱚᱣᱟᱜ ᱦᱚᱸ ᱢᱤᱫᱴᱟᱝ ᱢᱟᱹᱱ ᱛᱟᱦᱮᱱᱟ ᱥᱮ ᱟᱵᱚᱭᱤᱡ ᱢᱟᱺᱡᱷᱤᱭᱟᱜ ᱢᱟᱹᱱ ᱦᱚᱸ ᱛᱟᱦᱮᱱ ᱛᱟᱭᱟ ᱡᱮ ᱵᱟᱝ ᱥᱟᱹᱨᱤᱜᱮ ᱟᱭᱟᱜ ᱟᱹᱛᱩ ᱨᱮᱱᱟᱜ ᱡᱟᱦᱟᱸ ᱞᱮᱠᱟᱱ ᱵᱩᱜᱤ ᱵᱟᱹᱲᱤᱡ ᱠᱟᱹᱢᱤ ᱜᱮ ᱦᱩᱭᱩᱜ ᱠᱟᱱᱟ ᱟᱡ ᱛᱟᱞᱟ ᱨᱮᱜᱮ ᱟᱡ ᱛᱮᱜᱮ ᱟᱡᱼᱮ ᱥᱚᱢᱟᱫᱷᱟᱱ ᱫᱟᱲᱮᱜ ᱠᱟᱱᱟ ᱴᱷᱤᱠ ᱥᱮ
ᱦᱳᱭ
ᱟᱫᱚ ᱤᱱᱟᱹ ᱞᱮᱠᱟ ᱨᱮᱜᱮ ᱤᱧ ᱦᱚᱧ ᱢᱮ ᱡᱮ ᱥᱟᱹᱨᱤᱜᱮ ᱟᱵᱚᱦ ᱦᱚᱸ ᱵᱟᱝ ᱵᱩᱡᱽ ᱠᱟᱛᱮᱫ ᱦᱚᱸ ᱵᱟᱹᱲᱤᱡ ᱫᱚᱵᱚᱱ ᱠᱟᱹᱢᱤ ᱜᱮᱭᱟ ᱥᱮ ᱵᱷᱩᱞ ᱫᱚᱵᱚᱱ ᱵᱷᱩᱞ ᱜᱮᱭᱟ ᱟᱫᱚ ᱚᱱᱟᱜᱮᱧ ᱟᱢ ᱢᱤᱫ ᱠᱟᱛᱷᱟ ᱚᱸᱰᱮᱢ ᱞᱟᱹᱭ ᱞᱮᱠᱷᱟᱱ ᱜᱮ ᱡᱟᱦᱟᱸᱭ ᱜᱮ ᱵᱟᱹᱲᱤᱡ ᱤᱧ ᱛᱟᱢ ᱟᱢ ᱛᱟᱢ ᱡᱟᱦᱟᱸ ᱞᱮᱠᱟᱱ ᱦᱚᱲᱜᱮ ᱟᱫᱚ ᱡᱮᱦᱮᱛᱩ ᱵᱟᱹᱲᱤᱡ ᱦᱩᱭ ᱜᱚᱫ ᱠᱟᱱ ᱜᱮᱭᱟ ᱟᱢ ᱵᱷᱩᱞᱮᱢ ᱥᱤᱠᱟᱹ ᱞᱮᱠᱷᱟᱱ ᱜᱮ ᱱᱚᱛᱚ ᱥᱤᱸᱠᱟᱹᱣ ᱞᱮᱠᱷᱟᱱ ᱜᱮᱛᱚ ᱦᱩᱭᱮᱱᱟ ᱥᱮ ᱪᱮᱫ
ᱦᱚᱭ
ᱞᱟᱦᱟᱥᱮᱫ ᱪᱟᱞᱟᱣ ᱨᱮᱱᱟᱜ ᱠᱚᱱᱚ ᱚᱱᱠᱟ ᱚᱯᱥᱚᱱ ᱜᱮ ᱵᱟᱹᱱᱩᱜᱼᱟ ᱟᱫᱚ ᱚᱱᱟ ᱨᱮᱫᱚ ᱛᱤᱨᱮ ᱜᱟᱱᱚᱜᱼᱟ ᱥᱮ ᱛᱤᱨᱮ ᱪᱟᱞᱟᱜ ᱜᱮᱭᱟ ᱱᱚᱝᱠᱟᱱᱟᱜ ᱨᱮ ᱚᱱᱮ ᱡᱮᱢᱚᱱ ᱤᱧ ᱞᱟᱹᱭ ᱠᱮᱫ ᱫᱚ ᱢᱟᱹᱡᱷᱤᱭᱟᱜ ᱜᱮ ᱡᱩᱫᱤ ᱟᱭᱟᱜ ᱡᱩᱛ ᱵᱟᱝ ᱛᱟᱦᱮᱱ ᱛᱟᱭᱟ ᱟᱡ ᱞᱮᱠᱟᱛᱮ ᱟᱡ ᱡᱩᱫᱤ ᱥᱚᱴᱷᱤᱠ ᱵᱤᱪᱟᱹᱨ ᱵᱟᱭ ᱮᱢ ᱫᱟᱲᱮᱭᱟᱜᱼᱟ ᱤᱱᱟᱹ ᱛᱟᱭᱚᱢ ᱛᱮ ᱚᱱᱟ ᱫᱚ ᱦᱟᱸᱰᱮ ᱪᱟᱞᱟᱜ ᱟᱠᱚ ᱟᱯ ᱠᱩᱥᱤ ᱵᱤᱪᱟᱹᱨ ᱫᱚ ᱟᱡ ᱡᱚᱠᱷᱚᱱᱮ ᱧᱮᱞ ᱮᱫᱟ ᱡᱮ ᱤᱧ ᱤᱧᱟᱹᱜ ᱟᱛᱳ ᱨᱤᱱᱤᱡ ᱢᱤᱫᱴᱟᱝ ᱡᱚᱠᱷᱚᱱ ᱵᱟᱭ ᱫᱳᱥ ᱟᱠᱟᱫᱟ ᱠᱤᱱ ᱡᱟᱦᱟᱸ ᱢᱩᱫᱽᱨᱮ ᱚᱸᱰᱮᱱᱤᱡ ᱢᱤᱫ ᱯᱚᱠᱷᱚ ᱫᱚᱭ ᱢᱚᱱᱮᱭᱮᱫᱟ ᱡᱮ ᱤᱧ ᱥᱟᱹᱨᱤᱜᱮ ᱤᱧ ᱯᱚᱠᱷᱚ ᱡᱟᱦᱟᱸᱭ ᱦᱮᱱᱟᱜ ᱟᱠᱟᱫᱮᱭᱟ ᱩᱱᱤ ᱫᱚ ᱱᱚᱝᱠᱟ ᱢᱟᱹᱡᱷᱤ ᱥᱟᱶᱛᱮ ᱟᱹᱰᱤ ᱜᱟᱛᱮ ᱜᱟᱯᱟᱛᱮ ᱦᱮᱱᱟᱜ ᱟᱠᱟᱫ ᱛᱟᱭ ᱛᱮ ᱤᱧ ᱥᱚᱴᱷᱤᱠ ᱵᱤᱪᱟᱹᱨ ᱵᱟᱭ ᱮᱢ ᱫᱟᱲᱮᱟᱹᱧᱟᱹ ᱥᱮ ᱵᱟᱠᱤᱱ ᱤᱢᱟᱹᱧᱟᱭ ᱚᱱᱠᱟᱱ ᱡᱚᱠᱷᱚᱱ ᱩᱭᱦᱟᱹᱨ ᱵᱷᱟᱵᱽᱱᱟ ᱨᱮᱜᱮ ᱚᱱᱟ ᱯᱩᱲᱥᱤ ᱵᱤᱪᱟᱹᱨ ᱥᱮᱫ ᱫᱚ ᱪᱟᱞᱟᱣ ᱞᱟᱹᱜᱤᱫᱚᱜᱼᱟ ᱦᱳᱭ ᱥᱮ ᱟᱫᱚ ᱤᱧ ᱤᱧ ᱫᱚ ᱢᱤᱫ ᱠᱟᱛᱷᱟᱧ ᱞᱟᱹᱭᱟ ᱥᱮ ᱢᱤᱫᱴᱟᱝ ᱠᱟᱛᱷᱟᱧ ᱞᱟᱹᱭ ᱵᱟᱰᱟᱭ ᱦᱚᱪᱚᱭᱟ ᱡᱮ ᱫᱮᱠᱷᱚ ᱢᱹᱡᱷᱤ ᱵᱟᱵᱟ ᱫᱚ ᱦᱩᱭᱩᱜ ᱠᱟᱱᱟ ᱟᱡᱨᱮᱱ ᱫᱚ ᱡᱟᱦᱟᱸ ᱛᱤᱱᱟᱹᱜ ᱚᱸᱰᱮ ᱜᱩᱱ ᱜᱩᱨᱤᱵᱽ ᱢᱮᱱᱟᱜ ᱟᱠᱟᱫ ᱠᱚᱣᱟ ᱡᱷᱚᱛᱚ ᱢᱤᱫ ᱢᱮᱫ ᱛᱮᱜᱮ ᱧᱮᱞ ᱞᱟᱹᱠᱛᱤ ᱠᱟᱱ ᱛᱟᱭᱟ ᱴᱷᱤᱠ ᱥᱮ
ᱮᱠᱫᱚᱢ
ᱟᱭᱟᱜ ᱨᱤᱱ ᱩᱱᱠᱩ ᱡᱟᱦᱟᱸ ᱦᱮᱱᱟᱜ ᱠᱟᱜ ᱠᱚᱣᱟ ᱟᱨ ᱥᱩᱞᱚ ᱟ ᱚᱱᱟ ᱨᱮᱱ ᱡᱟᱦᱟᱸ ᱟᱸ ᱦᱚᱱ ᱦᱚᱯᱚᱱ ᱠᱚᱛᱟᱭ ᱠᱟᱛᱷᱟ ᱨᱮᱠᱚ ᱞᱟᱹᱭᱟᱹᱜᱚᱜᱼᱟ ᱚᱱᱠᱟ ᱞᱮᱠᱟ ᱛᱮᱜᱮ ᱩᱱᱠᱩ ᱫᱚ ᱟᱸ ᱥᱟᱱᱟᱢ ᱠᱚ ᱢᱤᱫ ᱢᱮᱸᱫ ᱛᱮᱜᱮ ᱧᱮᱞ ᱞᱟᱹᱠᱛᱤ ᱠᱟᱱᱟ ᱡᱮ ᱱᱩᱭ ᱥᱟᱶᱛᱮ ᱫᱤᱱ ᱫᱚ ᱵᱟᱭ ᱮᱢᱚᱜ-ᱟ ᱟᱹᱰᱤ ᱠᱟᱛᱷᱟ ᱯᱟᱱᱛᱮᱜ ᱛᱤᱧᱟᱹ ᱱᱩᱭ ᱥᱮᱫ ᱜᱮ ᱠᱟᱛᱷᱟᱧ ᱨᱚᱲᱟ ᱱᱚᱝᱠᱟᱱ ᱫᱚ ᱡᱮᱢᱚᱱ ᱟᱞᱚ ᱦᱩᱭᱩᱜ ᱢᱟ ᱦᱮᱸ ᱥᱮ ᱵᱟᱝ ᱥᱮ ᱪᱮᱫ ᱮᱢ ᱞᱟᱹᱭᱟ ᱜᱚᱝᱠᱮ
ᱦᱳᱭ ᱜᱚᱝᱠᱮ ᱫᱚ ᱱᱟᱯᱟᱭ ᱵᱚᱱ ᱞᱟᱹᱭ ᱟᱠᱟᱫᱟ ᱚᱱᱠᱟ ᱜᱮ ᱡᱚᱛᱚ ᱦᱩᱭᱩᱜ ᱢᱟ ᱱᱚᱝᱠᱟ ᱛᱟᱦᱮᱱ ᱢᱟᱵᱚᱱ ᱟᱫᱚ ᱦᱟᱸᱜ ᱦᱚᱸᱜᱼᱚᱭ ᱡᱮ ᱱᱚᱣᱟ ᱠᱚ ᱦᱚᱭᱚᱜ ᱠᱟᱱᱟ ᱵᱤᱪᱟᱹᱨ ᱠᱚ ᱦᱩᱭᱩᱜ ᱠᱟᱱᱟ ᱥᱟᱶᱛᱟ ᱥᱚᱢᱟᱡᱽ ᱨᱮ ᱱᱩᱠᱩ ᱢᱟᱺᱡᱷᱤ ᱵᱮᱜᱚᱨᱟ ᱠᱤᱱᱛᱩ ᱚᱸᱰᱮ ᱧᱮᱞ ᱟᱠᱟᱱᱟ ᱡᱚᱜᱽ ᱢᱟᱺᱡᱷᱤ ᱛᱟᱦᱮᱱ ᱠᱟᱱ ᱛᱟᱵᱚᱱᱟᱭ ᱱᱟᱭᱠᱮ ᱛᱟᱦᱮᱱ ᱠᱟᱱ ᱛᱟᱵᱚᱱᱟ ᱯᱟᱨᱱᱤᱠ ᱛᱟᱦᱮᱱ ᱠᱟᱱᱟ ᱜᱚᱰᱮᱛ ᱛᱟᱦᱮᱱ ᱠᱟᱱᱟ ᱟᱫᱚ ᱱᱩᱝᱠᱩ ᱵᱟᱨᱮᱛᱮ ᱱᱟᱥᱮᱱᱟᱜ ᱠᱟᱹᱴᱤᱡ ᱮᱢ ᱞᱟᱹᱭᱟ
ᱦᱮᱸ ᱴᱷᱤᱠ ᱟᱫᱚ ᱠᱟᱛᱷᱟ ᱫᱚ ᱦᱩᱭᱩᱜ ᱠᱟᱱᱟ ᱪᱮᱫ ᱞᱮᱠᱟ ᱩᱱᱠᱩ ᱢᱟ ᱩᱱᱠᱩ ᱟᱯᱟᱱ ᱟᱯᱤᱱ ᱥᱟᱱᱟᱢ ᱦᱚᱲᱟᱜ ᱜᱮ ᱥᱟᱱᱟᱢ ᱞᱮᱠᱟᱱ ᱠᱟᱹᱢᱤ ᱛᱟᱠᱚ ᱦᱮᱸ ᱥᱮ ᱵᱟᱝ ᱢᱟᱹᱡᱷᱤ ᱫᱚ ᱢᱟᱹᱡᱷᱤ ᱜᱮ ᱡᱟᱦᱟᱸ ᱫᱚ ᱢᱟᱡᱽᱷ ᱠᱷᱚᱱᱟᱜ ᱢᱟᱹᱡᱷᱤ ᱠᱟᱱᱟ ᱦᱮᱸ ᱥᱮ ᱵᱟᱝ ᱢᱟᱡᱷᱤ ᱡᱮᱢᱚᱱ ᱚᱱᱟ ᱢᱩᱫᱚᱱ ᱠᱷᱚ ᱠᱷᱩᱱᱴᱤ ᱡᱮᱢᱚᱱ ᱪᱮᱫ ᱞᱮᱠᱟ ᱛᱟᱦᱮᱱᱟ ᱤᱱᱠᱟᱹ ᱞᱮᱠᱟᱜᱮ ᱩᱱᱠᱩ ᱦᱚᱸ ᱢᱟᱹᱡᱷᱤ ᱠᱟᱱᱟ ᱠᱚ ᱦᱮᱸ ᱥᱮ ᱢᱟ ᱱᱟᱭᱠᱮ ᱫᱚᱵᱚᱱ ᱞᱟᱹᱭᱟ ᱩᱱᱤᱭᱟᱜ ᱠᱟᱹᱢᱤᱦᱚᱨᱟ ᱛᱟᱭ ᱫᱚ ᱢᱮᱱ ᱠᱟᱛᱷᱟ ᱫᱚᱵᱚᱱ ᱞᱟᱹᱭᱟ ᱡᱮ ᱩᱱᱤ ᱫᱚ ᱵᱚᱸᱜᱟᱼᱵᱩᱨᱩ ᱫᱮᱵᱟ ᱥᱮᱵᱟ ᱚᱠᱟ ᱞᱮᱠᱟ ᱠᱟᱛᱮᱫ ᱵᱚᱸᱜᱟᱼᱵᱩᱨᱩ ᱮᱢ ᱦᱩᱭᱩᱜᱼᱟ ᱵᱚᱸᱜᱟᱼᱵᱩᱨᱩ ᱦᱮᱸ ᱥᱮ ᱫᱮᱵᱟ ᱥᱮᱵᱟ ᱦᱩᱭᱩᱜᱼᱟ ᱦᱮᱸ ᱚᱠᱟ ᱞᱮᱠᱟ ᱱᱤᱭᱚᱢ ᱯᱟᱞᱚᱱ ᱨᱮ ᱛᱟᱦᱮᱱ ᱦᱩᱭᱩᱜᱼᱟ ᱦᱮᱸ ᱵᱚᱸᱜᱟ ᱵᱩᱨᱩ ᱪᱮᱫ ᱛᱮᱠᱚ ᱮᱫᱨᱮᱜ ᱠᱟᱱᱟ ᱵᱟᱠᱚ ᱮᱫᱨᱮᱜ ᱠᱟᱱᱟ ᱟᱵᱚ ᱢᱟᱲᱟᱝ ᱦᱚᱸ ᱧᱮᱞ ᱟᱠᱟᱱ ᱜᱮᱭᱟ ᱱᱤᱛ ᱦᱚᱸ ᱧᱮᱞᱚᱜ ᱜᱮᱭᱟ ᱡᱮ ᱟᱵᱚᱨᱮᱱ ᱵᱚᱸᱜᱟᱼᱵᱩᱨᱩ ᱴᱷᱮᱱ ᱠᱷᱚᱱᱟᱜ ᱦᱚᱸ ᱢᱤᱫᱴᱟᱝ ᱡᱟᱦᱟᱸ ᱨᱩᱣᱟᱹ ᱦᱟᱹᱥᱩ ᱨᱮᱱᱟᱜ ᱨᱟᱱ ᱦᱟᱛᱟᱣ ᱠᱟᱛᱮᱜ ᱦᱚᱸᱵᱚᱱ ᱵᱷᱟᱹᱜᱤᱭᱠᱟᱱ ᱜᱮᱭᱟ ᱦᱮᱸ ᱥᱮ ᱵᱟᱝ
ᱦᱳᱭ
ᱛᱟᱞᱦᱮ ᱚᱱᱟ ᱞᱮᱠᱟᱨᱮ ᱩᱱᱤ ᱴᱷᱮᱱ ᱦᱚᱸᱠᱚ ᱞᱟᱹᱭ ᱥᱟᱰᱤᱭᱟ ᱵᱚᱸᱜᱟ ᱵᱩᱨᱩ ᱡᱮ ᱱᱚᱣᱟ ᱨᱟᱱ ᱚᱱᱟ ᱨᱟᱱ ᱥᱮ ᱱᱚᱣᱟ ᱨᱮᱦᱮᱫ ᱚᱱᱟ ᱨᱮᱦᱮᱫ ᱟᱹᱜᱩ ᱠᱟᱛᱮᱫ ᱱᱩᱭ ᱟᱢ ᱮᱢᱟᱭ ᱢᱮ, ᱱᱚᱣᱟ ᱱᱩᱱᱟᱹᱜ ᱫᱤᱱᱮ ᱡᱚᱢᱢᱟ ᱱᱚᱝᱠᱟ ᱠᱟᱛᱮᱫ ᱱᱩᱭ ᱱᱟᱯᱟᱭ ᱛᱮᱜᱮ ᱵᱷᱟᱜᱮ ᱵᱮᱥᱚᱜ ᱟᱭ ᱴᱷᱤᱠ ᱥᱮ ᱛᱟᱞᱦᱮ ᱩᱱᱤᱭᱟᱜ ᱠᱟᱹᱢᱤᱦᱚᱨᱟ ᱫᱚ ᱚᱱᱟ ᱞᱮᱠᱟ ᱠᱟᱱ ᱛᱟᱭᱟ ᱟᱵᱚ ᱫᱚᱵᱚᱱ ᱵᱟᱲᱟᱭᱟ ᱡᱚᱠ ᱯᱟᱨᱟᱱᱤ ᱥᱮ ᱡᱮ ᱦᱮᱸ ᱡᱚᱜᱽ ᱯᱟᱨᱟᱱᱟ ᱦᱮᱸ ᱡᱚᱜᱚᱜ ᱡᱚᱜᱽ ᱢᱟᱺᱡᱷᱤ ᱦᱳᱭ ᱚᱱᱟ ᱡᱚᱜᱽ ᱢᱟᱺᱡᱷᱤ ᱡᱟᱦᱟᱸ ᱵᱚᱱ ᱞᱟᱹᱭᱮᱫ ᱫᱚ ᱩᱱᱤ ᱡᱚᱜᱽᱢᱟᱹᱡᱷᱤᱭᱟᱜ ᱠᱟᱹᱢᱤ ᱫᱚ ᱚᱱᱮ ᱧᱮᱞ ᱦᱩᱭ ᱠᱟᱱᱟ ᱵᱤᱦᱟᱹ ᱵᱟᱯᱞᱟ ᱨᱮ ᱡᱟᱦᱟᱸ ᱛᱮᱛᱨᱮ ᱠᱚ ᱠᱚ ᱞᱟᱜᱟᱜ-ᱟᱠᱚ ᱦᱮᱸ ᱥᱮ ᱵᱟᱝ ᱡᱟᱦᱟᱸ ᱵᱚᱱ ᱢᱮᱛᱟ ᱦᱟᱠᱚ ᱠᱟᱱ ᱫᱚ ᱩᱱᱠᱩ ᱟᱹᱭᱩᱨ ᱥᱩᱛᱩᱜ ᱞᱟᱹᱜᱤᱫ ᱛᱮ ᱚᱱᱟ ᱠᱟᱹᱢᱤ ᱠᱟᱹᱥᱱᱤ ᱠᱚ ᱟᱠᱚ ᱪᱟᱪᱳ ᱞᱟᱹᱜᱤᱫ ᱛᱮ ᱪᱟᱪᱳ ᱤᱫᱤ ᱞᱟᱹᱜᱤᱫ ᱛᱮᱜᱮ ᱩᱱᱤ ᱡᱚᱜᱽ ᱢᱟᱹᱡᱷᱤᱭᱟᱜ ᱠᱟᱹᱢᱤ ᱠᱚᱫᱚ ᱚᱸᱰᱮ ᱢᱟᱨᱟᱝ ᱮᱱᱮᱢ ᱦᱮᱱᱟᱜ ᱟᱠᱟᱫ ᱛᱟᱭᱟ ᱦᱮᱸ ᱥᱮ ᱵᱟᱝ
ᱦᱳᱭ ᱜᱚᱢᱠᱮ ᱟᱹᱰᱤ ᱱᱟᱯᱟᱭ ᱜᱮ ᱟᱞᱮ ᱥᱮ ᱦᱚᱸ ᱟᱫᱚ ᱡᱚᱜᱽ ᱢᱟᱡᱷᱤᱭᱟᱜ ᱠᱟᱹᱢᱤ ᱠᱚᱫᱚ ᱦᱟᱸᱜ ᱚᱱᱠᱟᱟᱜ ᱜᱮ ᱠᱟᱱᱟ ᱟᱨ ᱱᱟᱭᱠᱮ ᱪᱮᱫᱞᱮᱠᱟ ᱢᱚᱱᱮ ᱠᱮᱫᱟ ᱩᱱᱤ ᱦᱚᱸ ᱟᱨ ᱟᱹᱛᱩ ᱨᱮᱱᱟᱜ ᱡᱟᱦᱟᱱᱟᱜ ᱜᱮ ᱡᱚᱠᱷᱚᱱ ᱨᱳᱜᱽ ᱟᱡᱟᱨ ᱠᱚ ᱦᱤᱡᱩᱜ ᱟᱱᱟᱝ ᱥᱮ ᱚᱥᱩᱵᱤᱫᱟ ᱠᱚ ᱧᱩᱨᱩ ᱞᱮᱱᱠᱷᱟᱱ ᱚᱱᱠᱟᱱ ᱨᱮ ᱱᱟᱷ ᱟᱠᱚ ᱴᱷᱮᱱ ᱠᱚ ᱞᱟᱹᱭᱟᱠᱚ ᱟᱫᱚ ᱩᱱᱤ ᱚᱱᱠᱟ ᱨᱟᱱ ᱠᱚᱭ ᱮᱢᱟ ᱠᱚᱣᱟ ᱥᱮ ᱵᱚᱸᱜᱟᱼ ᱵᱩᱨᱩ ᱴᱷᱮᱱ ᱚᱱᱠᱟ ᱜᱮ ᱞᱟᱹᱭ ᱥᱚᱫᱚᱨᱟ ᱡᱟᱦᱟᱸᱛᱮ ᱟᱨ ᱟᱵᱚ ᱫᱚ ᱢᱮᱱᱟᱜ ᱛᱟᱵᱚᱱᱟ ᱥᱮᱨᱢᱟ ᱨᱮ ᱢᱚᱬᱮ ᱥᱮᱨᱢᱟ ᱨᱮ ᱵᱚᱸᱜᱟ ᱵᱩᱨᱩ ᱦᱩᱭᱩᱜ ᱛᱟᱵᱚᱱᱟ ᱚᱱᱟ ᱞᱮᱠᱟ ᱠᱷᱟᱹᱛᱤᱨ ᱜᱮ ᱚᱱᱠᱟᱠᱚ ᱫᱚᱦᱚ ᱵᱚᱱᱟ ᱠᱚ ᱱᱟᱭᱠᱮ ᱱᱚᱣᱟ ᱦᱟᱸᱜ ᱵᱚᱸᱜᱟᱼ ᱵᱩᱨᱩ ᱠᱟᱹᱢᱤ ᱛᱟᱭ ᱟᱫᱚ ᱱᱚᱣᱟ ᱥᱟᱶ ᱥᱟᱶ ᱛᱮᱦᱚᱸ ᱜᱚᱰᱮᱛᱟᱜ ᱠᱟᱹᱢᱤ ᱠᱚᱦᱚᱸ ᱢᱮᱱᱟᱜ ᱟᱠᱟᱫ ᱛᱟᱭᱟ ᱜᱚᱰᱮᱛ ᱫᱚ ᱦᱟᱸᱜ ᱩᱱᱠᱩ ᱦᱚᱦᱚ ᱡᱟᱣᱨᱟᱭᱮᱫ ᱠᱚᱣᱟ ᱟᱛᱳ ᱨᱮᱱ ᱜᱩᱱ ᱜᱩᱨᱩ ᱠᱚ ᱢᱚᱬᱮ ᱦᱚᱲ ᱠᱚ ᱵᱟᱦᱟ ᱵᱟ ᱡᱟᱣᱨᱟ ᱡᱟᱦᱟᱱᱟᱜ ᱵᱤᱦᱟᱹ ᱵᱟᱯᱞᱟ ᱦᱩᱭᱩᱜ ᱵᱤᱪᱟᱹᱨ ᱨᱟᱪᱟᱨ ᱦᱩᱭᱩᱜ ᱵᱚᱸᱜᱟ ᱵᱩᱨᱩ ᱦᱩᱭᱩᱜ ᱩᱱᱤ ᱫᱚ ᱜᱚᱴᱟ ᱯᱟᱦᱟᱴᱟ ᱨᱮ ᱠᱤᱱᱛᱩ ᱟᱹᱛᱩ ᱨᱮᱭᱟᱜ ᱡᱟᱦᱟᱱ ᱫᱚᱨᱠᱟᱨ ᱠᱟᱛᱷᱟ ᱠᱟᱱ ᱜᱮ ᱠᱤᱱᱛᱩ ᱩᱱᱤ ᱫᱚᱠᱚ ᱞᱟᱹᱭᱟᱭᱟ ᱟᱨ ᱩᱱᱤᱜᱮ ᱦᱚᱦᱚ ᱡᱟᱣᱨᱟ ᱠᱚᱣᱟᱭ ᱛᱚ ᱚᱱᱟ ᱟᱛᱳ ᱨᱮᱱ ᱫᱚ ᱟᱫᱚ ᱟᱯᱮ ᱥᱮᱫ ᱨᱮ ᱫᱚ ᱜᱚᱢᱠᱮ ᱚᱠᱟ ᱞᱮᱠᱟ ᱜᱚᱰᱮᱛᱟᱜ ᱠᱟᱹᱢᱤᱦᱚᱨᱟ ᱠᱚ ᱦᱟᱸᱜ
ᱴᱷᱤᱠ ᱦᱮᱸ ᱟᱫᱚ ᱚᱱᱟ ᱠᱟᱛᱷᱟ ᱠᱟᱱ ᱜᱮᱭᱟ ᱵᱟᱝ ᱫᱚ ᱵᱟᱝ ᱞᱟᱹᱭ ᱠᱮᱫᱟ ᱚᱱᱠᱟᱜᱮ ᱤᱱᱟᱹ ᱠᱮᱫᱟᱭ ᱛᱚ ᱚᱱᱟ ᱠᱷᱟᱹᱛᱤᱨ ᱛᱮ ᱜᱚᱰᱮᱛ ᱴᱷᱮᱱ ᱫᱚ ᱛᱤᱨᱮ ᱪᱤᱠᱟᱹᱜᱼᱟ ᱚᱱᱟ ᱤᱧ ᱞᱟᱹᱭᱟᱢ ᱠᱟᱱᱟ᱾ ᱜᱩᱰᱮᱛ ᱫᱚ ᱱᱤᱝᱠᱟᱹᱱ ᱦᱚᱲ ᱠᱟᱱᱟᱭ ᱡᱟᱦᱟᱸ ᱫᱚ ᱦᱩᱭᱩᱜ ᱠᱟᱱᱟ ᱪᱚᱵᱵᱤᱥ ᱜᱩᱱᱤᱛᱚ ᱥᱟᱛ ᱵᱟᱝ ᱛᱟᱦᱮᱱᱟ ᱮᱢᱵᱩᱞᱮᱸᱥ ᱠᱟᱛᱷᱟ
ᱦᱳᱭ
ᱮᱢᱟᱨᱡᱮᱱᱥᱤ ᱩᱱᱤ ᱜᱚᱰᱮᱛᱟᱜ ᱠᱟᱹᱢᱤ ᱫᱚ ᱚᱱᱟ ᱮᱢᱟᱨᱡᱮᱱᱥᱤ ᱡᱟᱦᱟᱸ ᱨᱮᱱᱟᱜ ᱧᱩᱛ ᱧᱤᱫᱟᱹ ᱜᱚᱡ ᱜᱩᱨ ᱡᱩᱫᱤ ᱡᱟᱦᱟᱸ ᱠᱚ ᱦᱩᱭᱩᱜᱼᱟ ᱚᱥᱩᱠ ᱵᱤᱥᱩᱠ ᱡᱩᱫᱤ ᱦᱩᱭᱩᱜᱼᱟ ᱟᱢ ᱜᱩᱰᱮᱛ ᱜᱚᱰ ᱴᱷᱮᱱ ᱥᱮᱱ ᱠᱟᱛᱮᱫ ᱟᱢ ᱚᱱᱟᱢ ᱨᱟᱜ ᱨᱚᱲ ᱞᱮᱠᱷᱟᱱ ᱜᱮ ᱩᱱ ᱥᱚᱢᱚᱭ ᱛᱤᱱᱟᱹᱜ ᱴᱟ ᱪᱮᱫ ᱜᱟᱱᱚᱜᱼᱟ ᱵᱟᱝ ᱜᱟᱱᱚᱜᱼᱟ ᱩᱱᱤ ᱚᱱᱟ ᱩᱭᱦᱟᱹᱨ ᱵᱷᱟᱵᱽᱱᱟ ᱠᱟᱛᱮᱫ ᱩᱱᱤ ᱟᱢ ᱚᱱᱟ ᱨᱮᱱᱟᱜ ᱢᱤᱫᱴᱟᱝ ᱜᱚᱲᱚ ᱥᱚᱯᱚᱦᱚᱫ-ᱮ ᱮᱢᱟ ᱟᱵᱚ ᱱᱤᱝᱠᱟᱹ ᱦᱚᱸ ᱧᱮᱞᱟᱠᱟᱱ ᱜᱮᱭᱟ ᱡᱮ ᱚᱠᱟᱨᱮ ᱨᱩᱢᱚᱜ ᱠᱟᱱᱟᱭ ᱩᱢᱩᱩᱜᱚᱜ ᱠᱟᱱᱟᱭ ᱛᱟᱞᱟ ᱧᱤᱫᱟᱹ ᱟᱫᱷᱟ ᱧᱤᱫᱟᱹ ᱦᱮᱸᱥᱮ ᱵᱟᱝ ᱚᱱᱟ ᱱᱤᱭᱮ ᱡᱟᱦᱟᱱᱟᱜ ᱩᱭᱦᱟᱹᱨ ᱵᱷᱟᱵᱽᱱᱟ ᱛᱟᱦᱮᱱᱟ ᱦᱳᱭ ᱥᱟᱵ ᱠᱟᱜ ᱢᱮ ᱩᱱᱤ ᱠᱷᱮᱯᱟ ᱠᱷᱮᱯᱟ ᱦᱚᱲ ᱞᱮᱠᱟ ᱠᱷᱮᱯᱟᱜ ᱠᱟᱱᱟᱭ ᱦᱚᱭᱛᱳ ᱤᱧᱫᱚ ᱞᱟᱹᱭᱫᱟᱧ ᱨᱩᱣᱟᱹ ᱦᱟᱹᱥᱩ ᱵᱟᱫ ᱠᱟ ᱠᱟᱛᱮᱫ ᱟᱢᱫᱚ ᱢᱤᱫᱴᱟᱝ ᱜᱮ ᱯᱚᱨᱟᱢᱚᱨᱥᱚᱭ ᱮᱢᱟᱢᱟᱭ ᱥᱮ ᱟᱢ ᱯᱮᱨᱟ ᱢᱮᱜᱴᱮᱝ ᱯᱚᱨᱟᱢᱚᱨᱥᱚᱢ ᱦᱟᱛᱟᱣ ᱫᱟᱲᱮᱜᱼᱟ ᱡᱮ ᱟᱢ ᱦᱚᱥᱯᱤᱴᱟᱞ ᱪᱟᱞᱟᱜ ᱢᱮ ᱦᱮᱸᱥ ᱥᱮ᱾ ᱤᱱᱟᱹ ᱛᱟᱭᱚᱢ ᱡᱮ ᱱᱚᱜᱼᱚ ᱱᱚᱠᱟ ᱵᱚᱦᱚᱜ ᱞᱚᱞᱚ ᱢᱤᱜᱴᱟᱝ ᱵᱮᱯᱟᱨ ᱦᱮᱱᱟᱜ ᱠᱟᱫᱟ ᱮ ᱠᱷᱮᱯᱟ ᱠᱷᱤᱠᱟ ᱮᱠᱟ ᱨᱩᱢᱩᱜ ᱠᱟᱱᱟ ᱠᱚ ᱩᱢᱩᱜ ᱠᱟᱱᱟ ᱠᱚ, ᱦᱚᱜᱼᱱᱚᱣᱟ ᱨᱮᱱᱟᱜ ᱦᱚᱸ ᱡᱟᱦᱟᱸ ᱮᱸᱴᱠᱮᱴᱚᱬᱮ ᱦᱩᱭᱩᱜᱼᱟ ᱥᱮ ᱜᱚᱡ ᱜᱩᱨ ᱦᱚᱭ ᱦᱩᱭ ᱜᱚᱫ ᱱᱟᱠᱚ᱾ ᱚᱥᱩᱵᱤᱫᱷᱟ ᱛᱟᱦᱞᱮ ᱚᱱᱟᱨᱮ ᱤᱧ ᱮᱠᱮᱱ ᱚᱲᱟᱜ ᱫᱚ ᱪᱮᱫ ᱞᱮᱠᱟᱢ ᱛᱟᱦᱮᱱᱟ ᱟᱢ ᱡᱩᱫᱤ ᱜᱚᱰᱮᱛ ᱛᱮᱢ ᱦᱚᱦᱣᱟᱭᱟ ᱩᱱᱤ ᱜᱚᱰᱮᱛ ᱮ ᱡᱟᱦᱟᱸᱭ ᱜᱮ ᱢᱤᱫ ᱵᱟᱨ ᱦᱚᱲ ᱦᱚᱦᱚ ᱩᱰᱩᱠ ᱠᱟᱛᱮᱫ ᱟᱢ ᱚᱱᱟ ᱦᱚᱨᱚᱜ ᱜᱚᱲᱚ ᱦᱚᱭ ᱜᱚᱲᱚ ᱦᱚᱪᱚ ᱫᱟᱲᱮᱭᱟᱠᱚᱣᱟ ᱴᱷᱤᱠ ᱥᱮ᱾
ᱦᱳᱭᱮ᱾
ᱛᱟᱦᱚᱞᱮ ᱱᱤᱝᱠᱟᱹᱱᱟᱜ ᱚᱥᱩᱠ ᱵᱤᱥᱩᱠ ᱨᱮ ᱡᱟᱦᱟᱸ ᱢᱚᱱᱮ ᱛᱤᱧ ᱞᱟᱹᱭᱫᱟ ᱡᱮ ᱚᱱᱮ ᱪᱚᱵᱵᱤᱥ ᱜᱩᱱᱤᱛᱚ ᱥᱟᱛ ᱡᱟᱦᱟᱸ ᱛᱮᱜᱮ ᱪᱚᱵᱽᱵᱤᱥ ᱜᱷᱚᱱᱴᱟ ᱯᱚᱨᱤᱥᱮᱵᱟ ᱟᱵᱚ ᱮᱢᱟ ᱵᱚᱱᱟ᱾ ᱥᱩᱠ ᱨᱮ ᱫᱩᱠ ᱨᱮ ᱡᱟᱦᱟᱸ ᱨᱮᱜᱮ ᱟᱵᱚ ᱦᱚᱦᱚ ᱵᱚᱱ ᱢᱮᱛᱟᱭᱟ ᱚᱱᱟ ᱦᱚᱦᱚ ᱟ ᱚᱱᱟ ᱧᱩᱛᱩᱢ ᱛᱮ ᱟᱯᱮ ᱠᱚ ᱠᱟᱹᱣᱰᱤ ᱠᱩᱲᱟᱹᱭ ᱫᱚᱯᱮ ᱮᱢᱟᱭ ᱜᱮᱭᱟ ᱥᱮ ᱵᱟᱝ? ᱦᱮᱸ ᱦᱮᱛᱚ
ᱦᱮᱸ ᱠᱚᱢ ᱵᱮᱥᱤ ᱮᱢ ᱦᱩᱭᱩᱜᱚᱜ ᱜᱮ ᱱᱚᱛᱮ ᱫᱚ ᱦᱟᱸᱜ ᱵᱟᱝ ᱪᱟᱹᱞᱩᱣ ᱠᱟᱱᱟ ᱠᱚ ᱱᱤᱛᱚᱜ ᱫᱚ, ᱟᱫᱚ ᱞᱟᱹᱭᱫᱟᱹᱧ ᱜᱚᱝᱠᱮ ᱦᱟᱸᱜ ᱚᱠ ᱛᱚ ᱠᱚᱫᱚ ᱥᱮᱴᱮᱨᱮᱱ ᱛᱟᱞᱟᱝ ᱟᱫᱚ ᱱᱤᱱᱟᱹᱜ ᱵᱟᱞᱟᱝ ᱨᱚᱯᱚᱲᱟ ᱱᱤᱛᱚᱜ ᱫᱚ ᱠᱷᱟᱱ᱾
ᱟᱪᱪᱷᱟ ᱴᱷᱤᱠ ᱟᱪᱷ